ᱦᱮᱞᱳ᱾
ᱡᱚᱦᱟᱨ ᱜᱮ᱾
ᱦᱩᱸ ᱡᱚᱦᱟᱨ ᱜᱮ᱾
ᱟᱨ ᱚᱠᱟᱨᱮ?
ᱱᱚᱜᱼᱚᱭ ᱵᱟᱭᱨᱮ ᱥᱮᱜ ᱨᱮ᱾
ᱚᱻ
ᱫᱤᱭᱮ ᱪᱮᱫ ᱠᱚ ᱪᱮᱠᱟ ᱦᱩᱭᱩᱜ ᱠᱟᱱᱟ?
ᱪᱮᱫ ᱦᱚᱸ ᱵᱟᱝᱜᱮ ᱚᱲᱟᱜ ᱨᱮᱜᱮ ᱫᱟᱜ ᱠᱚ ᱧᱩᱨᱮᱫ ᱛᱟᱦᱮᱸᱫ᱾
ᱟᱪᱪᱷᱟ᱾
ᱦᱳᱭ᱾
ᱛᱤᱱ ᱠᱷᱚᱱᱟᱜ ᱥᱮᱛᱟᱜ ᱠᱷᱚᱱᱟᱜ?
ᱥᱮᱛᱟᱜ ᱫᱚ ᱵᱟᱝᱜᱮ ᱫᱚᱥ ᱵᱟᱡᱮ ᱞᱮᱠᱟ ᱧᱩᱨᱮᱜᱼᱟ᱾ ᱫᱚᱥ ᱵᱟᱡᱮ ᱠᱷᱚᱱᱮ ᱧᱩᱨᱮᱫ ᱛᱟᱦᱮᱸᱫ ᱡᱷᱤᱯᱤᱨ ᱡᱷᱤᱯᱤᱨ᱾
ᱚ ᱛᱟᱦᱞᱮ ᱪᱮᱫ ᱞᱮᱠᱟ ᱫᱚ ᱪᱮᱫ ᱞᱮᱠᱟ ᱢᱚᱣᱥᱩᱢ ᱢᱮᱱᱟᱜᱼᱟ ᱱᱤᱛᱳᱜ? ᱱᱤᱛᱚᱜ ᱪᱮᱫ ᱞᱮᱠᱟ ᱢᱳᱥᱚᱢ ᱢᱮᱱᱟᱜᱼᱟ?
ᱱᱤᱛᱚᱜ ᱫᱚ ᱛᱷᱤᱨ ᱠᱟ ᱛᱷᱤᱨ ᱠᱟᱜᱼᱟ ᱵᱟᱭ ᱫᱟᱜᱮᱜᱼᱟ ᱱᱤᱛᱚᱜ ᱫᱚ᱾
ᱢᱟᱱᱮ ᱥᱤᱛᱩᱝ ᱫᱟᱭ ᱥᱮ ᱵᱷᱟᱜᱤ ᱜᱮᱭᱟ?
ᱵᱟᱝᱜᱮ ᱨᱤᱢᱤᱞ ᱠᱟᱜᱼᱟᱭ᱾
ᱟᱪᱪᱷᱟ ᱴᱷᱟᱱᱰᱟ ᱴᱷᱟᱱᱰᱟ ᱥᱮ?
ᱦᱳᱭ᱾
ᱛᱮᱤᱦᱮᱧ ᱢᱟ ᱢᱳᱥᱩᱢ ᱱᱚᱝᱠᱟ ᱜᱮ ᱢᱮᱱᱟᱜᱼᱟ ᱥᱮᱛᱟᱜ ᱠᱷᱚᱱᱟᱜ᱾
ᱟᱪᱪᱷᱟ᱾
ᱟᱨ ᱟᱯᱮ ᱥᱮᱫ ᱫᱚ ᱟᱯᱮ ᱥᱮᱫ ᱫᱚ ᱪᱮᱫ ᱞᱮᱠᱟ ᱢᱮᱱᱟᱜᱼᱟ? ᱚᱱᱠᱟ ᱜᱮ ᱚᱱᱠᱟᱜ ᱜᱮ ᱢᱮᱱᱟᱜᱼᱟ ᱴᱷᱟᱱᱰᱟ ᱴᱷᱟᱱᱰᱟ ᱥᱮ ᱥᱤᱛᱩᱝ ᱮᱫ ᱠᱟᱱ ᱛᱟᱦᱮᱱᱟᱭ?
ᱦᱳᱭ ᱨᱤᱢᱤᱞ ᱠᱟᱜᱼᱟ ᱱᱤᱛᱳᱜ ᱫᱚ ᱛᱷᱤᱨ ᱠᱟᱜᱼᱟ ᱫᱟᱜ ᱠᱚ ᱵᱟᱭ ᱧᱩᱨᱩᱜ ᱠᱟᱱᱟ᱾
ᱟᱪᱷᱟ
ᱦᱳᱭ
ᱟᱨ ᱛᱟᱦᱚᱞᱮ ᱪᱮᱜ ᱠᱚ ᱪᱤᱠᱟ ᱪᱮᱠᱟ ᱦᱩᱭᱩᱜ ᱛᱟᱦᱮᱱᱟ ᱢᱟᱱᱮ ᱦᱩᱨᱩ ᱠᱚᱫᱚ ᱨ ᱨᱚᱦᱚᱭ ᱠᱚ ᱦᱩᱭᱩᱜ ᱠᱟᱱᱟ ᱥᱮ ᱵᱟᱝ?
ᱟ ᱱᱤᱛᱚᱜ ᱫᱚ ᱟᱹᱣᱨᱤᱜᱼᱟ ᱟᱫᱮᱠ ᱠᱚ ᱡᱟᱦᱟᱸᱭ ᱡᱟᱦᱟᱸᱭ ᱠᱚᱠᱚ ᱢᱟᱲᱟᱝ ᱠᱟᱱᱟ ᱩᱱᱠᱩ ᱫᱚᱠᱚ ᱮᱨ ᱦᱚᱨᱟ ᱠᱟᱜᱼᱟ
ᱦᱩᱸ ᱦᱩᱸ
ᱟᱨ ᱟᱯᱮ ᱥᱮᱫ ᱫᱚ
ᱱᱚᱜᱼᱚᱭ ᱟᱞᱮ ᱫᱤᱥᱚᱢ ᱥᱮᱫ ᱫᱚ ᱦᱩᱭ ᱠᱟᱱ ᱜᱮᱭᱟ
ᱟᱨ ᱛᱟᱦᱚᱞᱮ ᱛᱤᱨᱤᱥᱮ ᱡᱩᱱ ᱠᱚᱫᱚ ᱪᱮᱞᱠᱟ ᱛᱟᱦᱚᱞᱮ ᱢᱟᱱᱟᱣ ᱦᱩᱭᱩᱜᱼᱟ?
ᱦᱩᱸ ᱱᱟᱯᱟᱭ ᱜᱮ ᱥᱤᱫᱷᱩ-ᱠᱟᱹᱱᱦᱩ ᱦᱩᱞ ᱢᱟᱦᱟᱸ ᱱᱟᱯᱟᱭ ᱜᱮᱠᱚ ᱢᱟᱱᱟᱣᱟ᱾
ᱟᱪᱷᱟ ᱟᱹᱰᱤᱰᱤ ᱟᱸᱴ ᱦᱚᱨ ᱦᱚᱲ ᱦᱩᱭᱩᱜ ᱛᱟᱦᱮᱱᱟ ᱠᱚ ᱥᱮ
ᱦᱮᱸ
ᱢᱟᱱᱮ ᱫᱚᱢᱮ ᱜᱚᱞᱟᱝ ᱜᱮ ᱦᱚᱲ ᱠᱚ ᱦᱩᱭᱩᱜ ᱛᱟᱦᱮᱸᱱᱟ
ᱦᱚᱸ ᱵᱷᱤᱲᱚᱜ ᱜᱮᱭᱟ ᱠᱚ
ᱟᱪᱷᱟ
ᱟᱨ ᱛᱟᱦᱞᱮ ᱯᱟᱲᱦᱟᱣ ᱠᱚᱫᱚ ᱪᱮᱫᱞᱤᱠᱟ ᱛᱤᱱᱟᱹᱜ ᱫᱷᱟᱹᱵᱤᱡ
ᱦᱚᱸ ᱪᱟᱞᱟᱣ ᱳᱱᱠᱟᱱᱟᱜ ᱜᱽᱨᱮᱡᱩᱣᱮᱥᱟᱱ ᱫᱷᱟᱹᱵᱤᱡ
ᱟᱪᱷᱟ ᱛᱟᱦᱞᱮ ᱟᱹᱰᱤ ᱵᱷᱟᱹᱜᱤ ᱱᱤᱭᱟ ᱟᱹᱰᱤ ᱵᱷᱟᱹᱜᱤ ᱠᱟᱛᱷᱟ᱾ ᱱᱤᱦ ᱱᱤᱭᱟᱹ ᱡᱩᱜᱽ ᱨᱮ ᱡᱩᱫᱤ ᱵᱟᱵᱚᱱ ᱯᱟᱲᱦᱟᱜᱼᱟ ᱛᱚ ᱪᱮᱠᱟ ᱦᱩᱭᱩᱜᱼᱟ?
ᱦᱮᱸ
ᱮ ᱱᱤᱭᱟᱹ ᱡᱩᱜᱽ ᱨᱮᱫᱚ ᱡᱚᱛᱚ ᱠᱤᱪᱷᱩ ᱚᱝᱠᱟ ᱜᱮ ᱡᱚᱛᱚ ᱠᱤᱪᱷᱩ ᱰᱤᱡᱤᱴᱮᱞ ᱡᱟᱵᱟᱱᱟ ᱛᱚ ᱟᱵ ᱵᱟᱝ ᱯᱟᱲᱦᱟᱣ ᱞᱮᱱᱠᱷᱟᱱ ᱦᱚᱸ ᱵᱟᱝ ᱦᱩᱭᱩᱜ ᱠᱟᱱᱟ
ᱦᱩᱸ ᱦᱳᱭ
ᱢᱟᱱᱮ ᱜᱽᱨᱮ ᱤᱭᱟᱹ ᱤᱭᱟᱹ ᱫᱚ ᱚᱱᱟ ᱪᱤᱠ ᱠᱚ ᱞᱟᱹᱭᱟ ᱡᱟᱦᱟᱱᱟᱛ ᱡᱟᱦᱟᱱᱟᱜ ᱡᱟᱦᱟᱱᱟᱜ ᱪᱤᱠᱟᱹᱭᱟᱢ ᱛᱚ ᱰᱤᱡᱤᱴᱟᱞ ᱡᱟᱵᱟᱱᱟ ᱢᱟᱱᱮ ᱡᱟᱦᱟᱱᱟᱜ ᱠᱚᱨᱛᱮ ᱜᱮᱞᱮ ᱜᱮ ᱱᱤᱛᱚᱜ ᱡᱮᱢᱱᱤ ᱚᱱᱟ ᱪᱤ ᱟᱹᱛᱩᱜ ᱠᱟᱱᱟ ᱚᱱᱱᱚᱯᱚᱨᱱᱚ ᱵᱷᱟᱱᱰᱟᱨ
ᱦᱮᱸ
ᱚᱱᱟ ᱮᱠᱷᱚᱱ ᱰᱤᱡᱤᱴᱟᱞ ᱰᱤᱡᱤᱴᱟᱞ ᱞᱮᱠᱟᱜᱮ ᱤᱭᱟᱹ ᱦᱩᱭᱩᱜ ᱠᱟᱱᱟ ᱡᱚᱛᱚ ᱠᱤᱪᱷᱩ ᱞᱤᱝᱠ ᱠᱚ ᱦᱩᱭᱩᱜ ᱠᱟᱱᱟ ᱟᱨ ᱡᱟᱦᱟᱸᱭ ᱵᱟᱢ ᱵᱟᱲᱟᱭ ᱦᱚᱲ ᱫᱚ ᱪᱤᱜ ᱩᱱᱤ ᱫᱚ ᱪᱤᱜ ᱪᱤᱠᱟᱹᱭᱟᱭ ᱢᱟ ᱦᱟᱹᱱᱤ ᱱᱤᱭᱟᱹ ᱠᱩᱞᱤᱭᱮᱢ
ᱦᱳᱭ ᱚᱱᱟ ᱢᱟ ᱥᱟᱹᱨᱤ ᱠᱟᱛᱷᱟ ᱜᱮ
ᱦᱮᱸ ᱦᱮᱸ ᱦᱮᱸ ᱛᱚ ᱦᱳᱭᱱᱟ ᱞᱟᱹᱜᱤ ᱟᱵᱩ ᱦᱮᱸ
ᱟᱹᱵᱤᱱ ᱫᱚ ᱚᱠᱟ ᱫᱷᱟᱹᱵᱤᱡ ᱵᱤᱱ ᱯᱟᱲᱟᱣ ᱠᱟᱜᱼᱟ
ᱱᱚᱜᱼᱚᱭ ᱱᱤᱛᱚᱜ ᱰᱤᱯᱞᱳᱢᱟ ᱠᱚᱨᱟᱣ ᱦᱩᱭᱩᱜ ᱠᱟᱱᱟ
ᱳ ᱦᱚᱸ ᱰᱤᱯᱞᱳᱢᱟᱵᱤᱱ ᱠᱚᱨᱟᱣᱮᱜᱼᱟ ᱚᱠᱟ ᱵᱽᱨᱟᱧᱪ ᱛᱮ?
ᱠᱟᱞᱤᱢᱯᱚᱝ ᱤᱭᱟᱹᱛᱮ ᱪᱮᱜ ᱠᱚ ᱞᱟᱹᱭᱟ ᱥᱤᱵᱤᱞ ᱤᱧᱡᱤᱱᱤᱭᱟᱨ
ᱳ ᱯᱩᱨᱟᱹᱣ ᱠᱮᱜ ᱟᱹᱵᱤᱱ
ᱦᱩᱸ
ᱯᱩᱨᱟᱹᱣ ᱠᱤᱜᱼᱟ ᱵᱤᱱ
ᱟᱨ ᱢᱤᱫ ᱵᱚᱪᱷᱚᱨ ᱢᱮᱱᱟᱜᱼᱟ
ᱚᱸ᱾
ᱱᱚᱜᱼᱚᱭ ᱱᱤᱭᱟᱹ ᱵᱚᱪᱷᱚᱨ ᱜᱮ ᱞᱟᱥᱴ ᱾
ᱟᱪᱷᱟ ᱚ᱾ ᱥᱟᱶᱛᱮ ᱠᱚᱢᱯᱤᱴᱤᱥᱮᱱ ᱥᱮᱫ ᱦᱚᱸ ᱧᱮᱞ ᱵᱤᱱ᱾
ᱦᱮᱸ ᱦᱮᱸ ᱚᱱᱟ ᱢᱟ ᱧᱮᱞ ᱢᱟ ᱦᱩᱭᱩ ᱜᱮ ᱮᱠᱷᱚᱱ ᱫᱚ ᱱ ᱰᱮᱵᱷᱞᱚᱯ ᱵᱟᱲᱟ ᱠᱟᱛᱮᱫ ᱛᱮ ᱠᱤᱪᱷᱩ, ᱤᱭᱟᱹ ᱪᱮᱫ ᱠᱚ ᱞᱟᱹᱭᱟ ᱱᱟᱥᱮᱱᱟᱜ ᱴᱨᱮᱱᱤᱝ ᱦᱟᱛᱟᱣ ᱦᱩᱭᱩᱜᱼᱟ ᱾
ᱦᱩᱸ ᱾
ᱢᱤᱫ ᱵᱚᱪᱷᱚᱨ ᱨᱮᱱᱟᱜ ᱥᱮ ᱵᱟᱨ ᱵᱚᱪᱷᱚᱨ ᱨᱮᱱᱟᱜ ᱴᱨᱮᱱᱤᱝ ᱢᱮᱱᱟᱜᱼᱟ ᱛᱚ ᱚᱱᱟ ᱴᱨᱮᱱᱤᱝ ᱦᱟᱛᱟᱣ ᱠᱟᱛᱮᱜ ᱛᱟᱨᱯᱚᱨᱮᱼᱼ ᱟᱨᱚ ᱦᱟᱱᱛᱮ ᱱᱟᱦᱛᱮ ᱧᱮᱞ ᱦᱩᱭᱩᱜᱼᱟ ᱠᱟᱹᱢᱤ ᱠᱩᱱᱱᱟ
ᱦᱳᱭ᱾
ᱱᱟᱯᱟᱭ ᱠᱟᱛᱷᱟ ᱠᱟᱱᱟ ᱡᱟᱦᱟᱱᱟᱜ ᱵᱟᱢ ᱴᱨᱮᱱᱤᱝ ᱠᱷᱟᱱ ᱪᱮᱠᱟ ᱮᱠᱥᱯᱨᱤᱭᱮᱱᱥᱟᱢ ᱾ ᱟᱨ ᱱᱤᱛᱚᱜ ᱢᱟ ᱮᱠᱥᱯᱨᱤᱭᱮᱱᱥ ᱠᱚ ᱫᱚᱨᱠᱟᱨᱚᱜ ᱠᱟᱱᱟ ᱦᱟᱨᱮᱠ ᱡᱟᱭᱜᱟ ᱨᱮᱜᱮ᱾
ᱦᱟᱨᱮᱠ ᱡᱟᱭᱜᱟ ᱨᱮ ᱢᱮᱱᱟᱜᱼᱟ ᱟᱢᱟᱜ ᱥᱠᱤᱞ ᱫᱚ ᱪᱟᱹᱦᱤᱜᱤ ᱜᱮ ᱥᱠᱤᱞ ᱵᱟᱝ ᱛᱟᱦᱮᱱ ᱛᱟᱢᱟ ᱪᱮᱫ ᱜᱮ ᱵᱟᱢ ᱪᱮᱟᱹ ᱫᱟᱲᱮᱭᱟᱜ ᱟᱢᱼᱼ
ᱦᱩᱸ᱾
ᱢᱮᱱ ᱠᱟᱛᱷᱟ ᱠᱟᱱᱟ ᱤᱥᱠᱤᱞ ᱱᱤᱛ ᱡᱟᱦᱟᱸ ᱨᱮᱜᱮ ᱢᱟᱱᱮᱼᱼ ᱠᱟᱹᱢᱤᱭᱟᱢ ᱛᱚ ᱟᱢᱟᱜ ᱤᱥᱠᱤᱞ ᱜᱮ ᱧᱮᱞ ᱫᱟᱠᱩ ᱾ ᱡᱮ ᱪᱮᱫ ᱤᱥᱠᱤᱞ ᱢᱮᱱᱟᱜ ᱛᱟᱢᱟ᱾
ᱦᱳᱭ᱾
ᱟᱨ ᱛᱟᱦᱚᱞᱮ ᱟᱯᱮᱥᱮᱫ ᱫᱚ ᱢᱟᱜ ᱢᱚᱬᱮ ᱠᱚᱫᱚ ᱦᱩᱭ ᱞᱮᱱ ᱜᱮᱭᱟ ᱥᱮ ᱵᱟᱝ?
ᱦᱚᱸ ᱦᱩᱭ ᱦᱩᱭᱩᱜ ᱜᱮᱭᱟ ᱦᱟᱨᱮᱠ ᱢᱟᱥᱚ ᱜᱮ᱾
ᱟᱪᱷᱟ ᱛᱟᱦᱚᱞᱮ ᱱᱤᱭᱟᱹ ᱫᱷᱟᱣ ᱫᱚ ᱦᱚᱲ ᱠᱚᱫᱚ ᱪᱮᱫᱞᱮᱠᱟ ᱦᱩᱭ ᱞᱮᱱᱟ ᱠᱚ᱾
ᱟᱹᱞᱤᱧ ᱢᱟ ᱵᱟᱹᱞᱤᱧ ᱛᱟᱦᱮᱸ ᱠᱟᱱᱟ ᱚᱲᱟᱜ ᱨᱮ ᱛᱟᱦᱮᱸᱫᱼᱼ ᱵᱟᱨᱦᱮ ᱨᱮᱞᱤᱧ ᱛᱟᱦᱮᱸ ᱠᱟᱱᱟ᱾
ᱟᱪᱷᱟ ᱦᱮᱸ-ᱦᱮᱸ᱾ ᱦᱩᱸ᱾
ᱛᱚ ᱪᱟᱞᱟᱣ ᱵᱟᱵᱮᱱ ᱪᱟᱞᱟᱣ ᱞᱮᱱᱟ ᱛᱟᱦᱚᱞᱮ?
ᱦᱳᱭ᱾
ᱦᱩᱸ ᱦᱸ᱾ ᱢᱚᱱᱮ ᱦᱩᱭᱩᱜ ᱠᱟᱱᱟ ᱛᱮᱦᱤᱧ ᱫᱚ ᱧᱤᱫᱟᱹ ᱵᱮᱞᱟ ᱫᱟᱜᱟᱭ ᱡᱟᱹᱱᱤᱡ?
ᱦᱩᱸ ᱫᱟᱜ ᱦᱚᱸ ᱫᱟᱲᱮᱭᱟᱜᱼᱟ ᱾
ᱦᱮᱸ ᱚᱱᱠᱟᱜᱮ ᱵᱩᱡᱩᱜ ᱠᱟᱱᱟ ᱛᱚ ᱴᱷᱟᱱᱰᱟ ᱴᱷᱟᱱᱰᱟ ᱦᱚᱭ ᱫᱟᱭᱼᱼ ᱟᱨ ᱢᱚᱥᱟᱢ ᱦᱚᱸ ᱚᱱᱠᱟ ᱜᱮ ᱢᱮᱱᱟᱜᱼᱟ ᱨᱤᱢᱤᱞ ᱟᱠᱟᱜ ᱞᱮᱠᱟ ᱾
ᱦᱩᱸ᱾
ᱟᱹᱵᱤᱱ ᱫᱚ ᱚᱞ ᱪᱤᱠᱤ ᱠᱚᱵᱤᱱ ᱵᱟᱲᱟᱭᱟ ᱥᱮ ᱵᱟᱝ?
ᱚᱞ ᱪᱤᱠᱤ ᱫᱚ ᱩᱱᱟᱹᱜ ᱟᱸᱴ ᱫᱚ ᱵᱟᱹᱞᱤᱧ ᱵᱟᱰᱟᱭᱟ ᱡᱟᱜᱮ, ᱛᱷᱚᱲᱟ ᱛᱷᱚᱲᱟ ᱫᱚ᱾
ᱟᱪᱷᱟ᱾
ᱦᱩᱸ᱾
ᱟᱨ ᱟᱯᱮ ᱥᱮᱫ ᱫᱚ ᱢᱟᱱᱮ ᱚᱞ ᱪᱤᱠᱤ ᱠᱮᱞᱟᱥ ᱠᱚᱫᱚ ᱢᱟᱱᱮ ᱤᱥᱠᱩᱞ ᱠᱚᱫᱚ ᱢᱮᱱᱟᱼᱜ ᱟᱥᱮ ᱵᱟᱹᱱᱩᱜᱼᱟ?
ᱦᱚᱸ ᱢᱟᱱᱮ ᱠᱮᱞᱟᱥ ᱠᱚᱣᱟᱜ ᱠᱚ ᱯᱟᱲᱦᱟᱣ ᱦᱩᱭᱩᱜ ᱠᱟᱱᱟ᱾
ᱦᱩᱸ-ᱦᱩᱸ᱾ ᱡᱟᱦᱟᱸ ᱫᱚ ᱛᱟᱦᱚᱞᱮ ᱟᱵᱮᱱ, ᱟᱵᱮᱱ ᱫᱚ ᱯᱟᱲᱦᱟᱜ ᱠᱟᱱᱟ ᱵᱤᱱ ᱥᱮ ᱵᱟᱝ ᱢᱟᱱᱮ ᱚᱞ ᱪᱤᱠᱤ ᱠᱚᱫᱚ?
ᱦᱚᱸ ᱯᱟᱲᱦᱟᱜ ᱠᱟᱱ ᱜᱮᱭᱟᱞᱤᱧ᱾
ᱟᱪᱷᱟ, ᱦᱮᱸ ᱯᱟᱲᱦᱟᱣ ᱪᱟᱹᱭ ᱜᱮ ᱚᱞᱪᱤᱠᱤ ᱫᱚ᱾
ᱦᱳᱭ᱾
ᱟᱵᱚᱣᱟᱜ ᱡᱚᱫᱤ ᱢᱟᱛᱨᱤ ᱵᱷᱟᱥᱟ ᱡᱚᱫᱤ ᱵᱟᱵᱚᱱ ᱪᱮᱫ ᱠᱟ ᱢᱚᱸᱡᱽᱛᱮ ᱛᱟᱦᱮ ᱪᱮᱠᱟ ᱦᱩᱭᱩᱜᱼᱟ ᱾
ᱦᱩᱸ᱾
ᱟ ᱫᱤᱭᱮ ᱛᱟᱦᱞᱮ ᱚᱲᱟᱜ ᱠᱚᱨᱮ ᱫᱚ ᱪᱮᱫ ᱞᱮᱠᱟ ᱢᱮᱱᱟᱜ ᱠᱚᱣᱟ ᱢᱚᱡ ᱜᱮ ᱛᱚ?
ᱦᱚᱸ ᱢᱚᱡᱽ ᱜᱮ᱾
ᱦᱩᱸ ᱢᱚᱡᱽ ᱛᱟᱦᱮᱸᱞᱮᱱ ᱠᱷᱟᱡ ᱜᱮ ᱵᱷᱟᱜᱤ ᱦᱩᱭᱩᱜᱼᱟ
ᱵᱮᱥ ᱵᱮᱥ ᱡᱚᱢ ᱢᱮ ᱛᱟᱦᱮᱱ ᱢᱮ,
ᱦᱩᱸᱸ,
ᱦᱩᱸ ᱦᱩᱸ
ᱛᱟᱦᱚᱞᱮ ᱱᱤᱛ ᱫᱚ ᱱᱤᱛᱚᱜ ᱫᱚ ᱢᱟᱱᱮ ᱪᱮᱫ ᱵᱮᱱ ᱠᱚᱨᱟᱣᱮᱫ ᱠᱟᱱᱛᱮ?
ᱦᱮᱸ,
ᱢᱟᱱᱮ ᱱᱤᱛᱚᱜ ᱫᱚ ᱪᱮᱫ ᱵᱮᱱ ᱯᱟᱲᱦᱟᱜ ᱠᱟᱱᱟ? ᱪᱮᱜ ᱱᱤᱭᱮ?
ᱯᱟᱲᱦᱟᱣ ᱠᱚᱫᱚᱞᱤᱧ ᱠᱟᱢᱯᱞᱤᱴ ᱠᱟᱜᱼᱟ᱾
ᱟᱪᱪᱷᱟ ᱛᱟᱦᱚᱞᱮ ᱱᱤᱛᱚᱜ ᱫᱚ ᱚᱲᱟᱜ ᱨᱮ ᱚᱲᱟᱜ ᱠᱚᱨᱮ ᱜᱮ ᱢᱮᱱᱟᱜ ᱵᱮᱱᱟ ᱥᱮ,
ᱦᱮᱸ ᱱᱤᱛᱳᱜ ᱫᱚ ᱚᱲᱟᱜ ᱨᱮ ᱦᱟᱸᱜ ᱢᱮᱱᱟᱜ ᱞᱤᱧᱟ᱾
ᱟᱪᱪᱷᱟ ᱟᱪᱪᱷᱟ ᱛᱟᱦᱚᱞᱮ ᱪᱮᱫ ᱵᱤᱱ ᱪᱤᱱᱛᱟ ᱟᱠᱟᱫᱟ ᱱᱤᱛᱚᱜ?
ᱞᱟ. ᱭ ᱟᱹᱞᱤᱧ ᱦᱟᱸᱜ ᱢᱟᱲᱟᱝ ᱥᱮᱫ ᱞᱤᱧ ᱯᱟᱲᱦᱟᱜᱼᱟ ᱵᱟᱝᱠᱷᱟᱱ ᱦᱟᱸᱜ
ᱟᱪᱪᱷᱟ᱾ ᱢᱟᱱᱮ ᱪᱮᱜ ᱱᱤᱭᱟᱹ ᱵᱮᱱ ᱪᱤᱱᱛᱟᱹᱣ ᱟᱠᱟᱫᱟ?
ᱦᱚᱸ ᱤᱭᱟᱹ ᱠᱚ ᱠᱚᱨᱟᱣ ᱦᱩᱭᱩᱜᱼᱟ ᱪᱮᱜ ᱠᱚ ᱢᱮᱱᱟ, ᱯᱤ ᱡᱤ ᱠᱚ᱾
ᱟᱪᱪᱷᱟ᱾ ᱫᱤᱭᱮ ᱛᱟᱦᱚᱞᱮ ᱱᱤᱛᱚᱜ ᱫᱚ ᱚᱲᱟᱜ ᱠᱚᱨᱮᱜ ᱜᱮ ᱢᱮᱱᱟᱜ ᱵᱤᱱᱟ ᱥᱮ ᱵᱟᱭᱨᱮ ᱥᱮᱜ ᱨᱮ,
ᱦᱚᱸ ᱚᱲᱟᱜ ᱥᱮᱫ ᱨᱮᱜᱮ ᱱᱤᱛᱚᱜ ᱫᱚ᱾
ᱟᱪᱪᱷᱟ ᱾ ᱛᱟᱦᱞᱮ ᱚᱲᱟᱜ ᱨᱮᱦ ᱚᱲᱟᱜ ᱨᱮᱱ ᱦᱚᱲ ᱫᱚ ᱚᱠᱟ ᱠᱚᱨᱮ ᱢᱮᱱᱟᱜ ᱠᱚᱣᱟ?
ᱦᱮᱸ,
ᱚᱲᱟᱜ ᱨᱮᱱ ᱦᱚᱲ ᱫᱚ ᱚᱠᱟ ᱠᱚᱨᱮ ᱢᱮᱱᱟᱜ ᱠᱚᱣᱟ ᱚᱲᱟᱜ ᱠᱚᱨᱮᱜ ᱢᱮᱱᱟᱜ ᱠᱚᱣᱟ? ᱥᱮ ᱵᱟᱦᱨᱮ ᱥᱮᱫ ᱠᱚ ᱪᱟᱞᱟᱣ ᱟᱠᱟᱱᱟ?
ᱦᱚᱸ ᱚᱲᱟᱜ ᱠᱚᱨᱮᱜᱮ᱾
ᱟᱪᱪᱷᱟ᱾
ᱟᱨ ᱡᱟᱦᱟᱱᱟᱜ ᱠᱚ ᱵᱤᱡᱽᱱᱮᱥ ᱠᱚᱵᱤᱱ ᱵᱤᱡᱽᱱᱮᱥ ᱤ ᱵᱟᱲᱟᱭᱼᱟ ᱥᱮ ᱵᱟᱝ?
ᱵᱟᱝ ᱵᱟᱝ ᱮᱠᱷᱚᱱ ᱫᱚ ᱵᱤᱡᱽᱱᱮᱥ ᱱᱤᱭᱟᱹ ᱫᱚ ᱮᱠᱷᱚᱱ ᱫᱚ ᱵᱟᱞᱤᱧ ᱪᱤᱱᱛᱟᱹᱣ ᱟᱠᱟᱫᱟ᱾
ᱚ,
ᱮᱠᱷᱚᱱ ᱫᱚ ᱱᱤᱭᱟᱹᱠᱟᱢᱯᱞᱤᱴ ᱠᱟᱢᱯᱞᱤᱴ ᱞᱮᱱ ᱛᱟᱹᱟᱞᱤᱧ ᱜᱮ ᱛᱟᱯᱚᱨ ᱦᱟᱸᱜ ᱪᱤᱱᱛᱟᱹ ᱦ ᱦᱩᱭᱩᱜᱭᱼᱟ᱾
ᱟᱪᱪᱷᱟ ᱾
ᱦᱮᱸᱻ ᱵᱮᱥᱤ ᱯᱮᱥᱟᱨ ᱦᱟᱛᱟᱣ ᱞᱟᱦᱟ ᱵᱮᱥᱤ ᱯᱮᱥᱟᱨ ᱦᱟᱛᱟᱣ ᱞᱮᱠᱟᱱᱛᱚ ᱵᱟᱝ ᱦᱩᱭᱩᱜᱼᱟ᱾
ᱦᱮᱸ ᱚᱱᱟᱢᱟ ᱥᱟᱹᱨᱤ ᱠᱟᱛᱷᱟ ᱠᱟᱱ ᱜᱮᱭᱟ᱾
ᱦᱮᱸ ᱵᱟᱠᱟᱡ ᱵᱮᱥᱤ ᱯᱮᱥᱟᱨ ᱨᱮᱢ ᱦᱟᱛᱟᱭᱟ ᱛᱚ ᱪᱮᱜᱥᱤ ᱜᱮ ᱢᱟᱱᱮ ᱵᱟᱢ ᱪᱮᱠᱟ ᱫᱟᱲᱮᱭᱟᱜ ᱟᱢ᱾ ᱵᱟᱝ ᱦᱟᱱᱛᱮ ᱵᱟᱝ ᱱᱚᱱᱛᱮ ᱛᱚᱠᱷᱚᱱ ᱛᱟᱞᱟᱨᱮ ᱟᱴᱠᱟᱭ ᱟᱴᱠᱟᱭᱮᱱ ᱜᱮᱢ᱾
ᱚᱱᱟᱜᱮ ᱪᱤᱱᱛᱟᱹᱣ ᱠᱟᱹᱫᱟᱹᱧ ᱡᱮ ᱱᱤᱭᱟᱹ ᱞᱟᱦᱟ ᱠᱟᱢᱯᱤᱞᱤᱴ ᱞᱮᱱ ᱛᱤᱧ ᱜᱤ ᱛᱟᱯᱚᱨ ᱦᱟᱸᱜ, ᱯᱚᱨᱮ ᱫᱮᱠᱷᱟ ᱡᱟᱵᱮ ᱪᱮᱫ ᱪᱮᱠᱟ ᱦᱩᱭᱩᱜᱼᱟ᱾
ᱱᱤᱛᱚᱜ ᱫᱚ ᱦᱚ ᱦᱳᱥᱴᱮᱞ ᱠᱚᱨᱮ ᱵᱤᱱ ᱛᱟᱦᱮᱱ ᱠᱟᱱᱟ᱾
ᱵᱟᱵᱟ ᱦᱳᱥᱴᱮᱞ ᱨᱮᱫᱚ ᱦᱳᱥᱴᱮᱞ ᱠᱷᱚᱱᱟᱜ ᱫᱚ ᱛᱩ ᱩᱰᱩᱝ ᱠᱟᱱᱟᱞᱤᱧ ᱟᱫᱚ ᱱᱤᱛᱚᱜ ᱫᱚ ᱢᱟᱱᱮ ᱰᱤᱯᱞᱳᱢᱟ ᱠᱚᱨᱟᱣ ᱫᱟᱞᱤᱧ ᱛᱚ
ᱟᱯᱮ ᱫᱚ ᱚᱠᱟ ᱩᱲᱤᱥᱥᱟ
ᱵᱟ ᱵᱟ ᱱᱚᱣᱟ ᱤᱭᱟᱹ ᱵᱟᱝᱜᱟᱞ ᱥᱮᱫ
ᱟᱪᱪᱷᱟ
ᱦᱩᱸ ᱟᱵᱮᱱ ᱫᱚ ᱪᱮᱫ ᱵᱟᱝᱜᱟᱞ ᱥᱮᱫ ᱥᱮ ᱡᱷᱟᱲᱠᱷᱚᱸᱰ ᱥᱮᱫ
ᱡᱷᱟᱨᱠᱷᱚᱸᱰ
ᱢᱟ ᱛᱟᱦᱞᱮ ᱚᱱᱠᱟ ᱜᱮᱞᱟᱝ ᱜᱟᱞᱢᱟᱨᱟᱜ ᱠᱟᱱᱟ
ᱦᱚᱸᱴᱷᱤᱠ ᱜᱮᱭᱟ ᱢᱟ ᱛᱚᱵᱮ
ᱦᱮᱸ ᱟᱨ ᱯᱚᱨᱮ ᱛᱮ ᱦᱟᱸᱜ ᱜᱟᱞ ᱜᱟᱞᱢᱟᱨᱟᱣ ᱦᱩᱭᱩᱜᱼᱟ
ᱦᱚᱭ
ᱴᱷᱤᱠ ᱜᱮᱭᱟ ᱛᱟᱦᱚᱞᱮ
ᱴᱷᱤᱠ